ᱦᱮᱸ ᱡᱚᱦᱟᱨ ᱜᱮ ᱾
ᱠᱤᱫᱟ. ᱜ ᱢᱚᱥ ᱛᱮᱢ ᱟᱸᱡᱚᱢ ᱟᱠᱟᱫᱟ?
ᱦᱮᱸ ᱱᱤᱛᱳᱜ ᱫᱚ ᱴᱷᱤᱠ ᱜᱮ ᱟᱸᱡᱚᱢᱚᱜ ᱠᱟᱱᱟ ᱾
ᱟᱸᱻᱣ ᱟᱪᱪᱷᱟ ᱟᱪᱪᱷᱟ᱾
ᱞᱟᱹᱭ ᱛᱟᱞᱟᱝ ᱢᱮ ᱪᱮᱫ ᱱᱤᱭᱟᱹ ᱞᱟᱝ ᱜᱟᱞᱢᱟᱨᱟᱣᱟ ᱛᱟᱦᱮᱞᱮ?
ᱮᱸ ᱜᱟᱢᱟᱨᱟᱣ ᱜᱮ ᱚᱱᱟ ᱡᱟᱹᱱᱟᱹ ᱛᱮᱭᱟᱜ ᱾
ᱮᱸ ᱠᱩᱠᱤᱝ ᱠᱩᱠᱤᱝ ᱮᱸᱜᱼᱟ ᱯᱮ, ᱩᱛᱩ ᱵᱩᱡᱽ ᱨᱮᱵᱚᱱ ᱩᱛᱩ ᱵᱟᱲᱟᱭᱟ ᱚᱱᱟ ᱫᱤᱱ ᱨᱮ ᱾
ᱟᱪᱪᱷᱟ ᱦᱮᱸ ᱢᱟ ᱞᱟᱹᱭ ᱛᱟᱞᱟᱝ ᱢᱮ, ᱮᱦᱚᱵ ᱛᱟᱝ ᱢᱮ ᱛᱟᱯᱚᱨ ᱞᱟᱹᱭ ᱦᱩᱭᱩᱜ ᱠᱟᱱᱟ,
ᱩᱸ ᱢᱮᱱ ᱫᱟ ᱞᱤᱧ ᱡᱮ, ᱩᱱᱠᱩ ᱨᱩᱸᱰᱟ. ᱨᱩᱸᱰᱟ. ᱠᱚᱫᱚ ᱡᱚᱢ ᱵᱟᱲᱟ ᱦᱩᱭᱩᱜ ᱜᱮᱭᱟ ᱥᱮ ᱵᱟᱝ ᱠᱷᱚᱵᱚᱨ ᱠᱚ ᱞᱟᱹᱭ ᱵᱤᱱ ᱡᱚᱢ ᱵᱟᱲᱟ ᱦᱩᱭᱩᱜᱼᱟ
ᱦᱮᱸ ᱦᱮᱸ ᱦᱮᱸ ᱡᱚᱢ ᱵᱟᱲᱟ ᱦᱩᱭ ᱟᱠᱟᱱ ᱜᱮᱭᱟ ᱦᱚᱸ ᱦᱩᱭᱩᱜ ᱜᱮᱭᱟ ᱠᱩᱞᱟᱹᱭ ᱠᱚ ᱥᱮ ᱨᱩᱸᱰᱟᱹ ᱠᱚ ᱟᱫᱚ ᱥᱮᱸᱫᱽᱨᱟ ᱫᱚ ᱵᱟᱝ ᱪᱟᱞᱟᱣ ᱦᱩᱭ ᱠᱟᱱᱟ ᱱᱮᱛᱟᱨ ᱫᱚ ᱞᱟᱦᱟᱛᱮ ᱪᱟᱞᱟᱣ ᱵᱟᱲᱟ ᱦᱩᱭ ᱟᱠᱟᱱᱟ ᱛᱚᱠᱷᱚᱱ ᱡᱚᱢ ᱦᱩᱭ ᱟᱠᱟᱱᱟ ᱞᱟᱦᱟ ᱧᱚᱜ ᱜᱮ
ᱦ
ᱟᱨ
ᱛᱟᱦᱞᱤᱧ ᱢᱮᱱᱮᱫ ᱟ ᱡᱮ ᱵᱚᱞᱮ ᱚᱱᱛᱮ ᱫᱚ ᱪᱮᱫ ᱞᱮᱠᱟ ᱠᱚ ᱧᱟᱢᱚᱜ ᱜᱮᱭᱟ ᱥᱮ ᱵᱟᱠᱚ ᱧᱟᱢᱚᱜᱼᱟ?
ᱦᱮᱸ ᱧᱟᱢᱚᱜ ᱜᱮᱭᱟ ᱠᱩ ᱠᱩᱞᱟᱹᱭ ᱦᱚᱸᱠᱚ ᱧᱟᱢᱚᱜ ᱜᱮᱭᱟ ᱨᱩᱸᱰᱟᱹ ᱦᱚᱸᱠᱚ ᱧᱟᱢᱚᱜ ᱜᱮᱭᱟ ᱟᱨ ᱜᱩᱰᱩ ᱟᱯᱮ ᱚᱱᱛᱮ ᱫᱚ
ᱦᱩᱸ ᱟᱞᱮ ᱱᱚᱛᱮ ᱧᱟᱢᱚᱜ ᱜᱮᱭᱟ᱾
ᱚ ᱪᱟᱞᱟᱣ ᱵᱟᱲᱟᱜ ᱜᱮᱭᱟᱯᱮ ᱪᱟᱞᱟᱣ ᱵᱟᱲᱟᱜ ᱜᱮᱭᱟᱯᱮ ᱥᱮᱸᱫᱽᱨᱟ?
ᱦᱩᱸ ᱪᱟᱞᱟᱣ ᱟᱞᱮ ᱢᱟ ᱯᱨᱟᱭ ᱯᱨᱟᱭ ᱜᱮᱞᱮ ᱪᱟᱞᱟᱜ ᱠᱟᱱᱟ᱾ ᱢᱟᱲᱟᱝ ᱥᱟᱞᱼᱼ
ᱦᱚᱸ ᱛᱟᱞᱦᱮ ᱵᱷᱟᱹᱞᱤ ᱜᱮ ᱧᱟᱢ ᱧᱟᱢ ᱵᱟᱲᱟ ᱠᱚᱜᱮᱭᱟᱯᱮ?
ᱦᱚᱸ ᱧᱟᱢ ᱢᱟᱞᱮ ᱧᱟᱢ ᱵᱟᱲᱟ ᱠᱚᱜᱮᱭᱟ ᱢᱟᱡᱷᱮ ᱥᱟᱡᱮ ᱫᱚ ᱠᱩᱞᱟᱹᱭ ᱠᱚᱞᱮ ᱜᱚᱡ ᱵᱟᱲᱟ ᱠᱚᱜᱮᱭᱟ
ᱤᱥ ᱵ
ᱦᱮᱸ ᱦᱮᱸ
ᱦᱮᱸ
ᱵᱤᱡᱤ ᱫᱚ ᱩᱱᱠᱩ ᱡᱟᱦᱟᱸᱭ ᱪᱮᱢᱮᱧ ᱥᱮ ᱪᱤᱞᱤ?
ᱦᱩᱸ
ᱵᱤᱡᱤ ᱫᱚ ᱩᱱᱠᱩ ᱪᱮᱢᱮᱧ ᱡᱟᱦᱟᱸᱭ ᱵᱤᱧ ᱥᱟᱣ ᱠᱚ ᱛᱟᱯᱟᱢ
ᱠᱷᱟᱡ ᱫᱚ ᱠᱷᱟᱡ ᱫᱚ ᱠᱷᱟᱡ ᱫᱚ ᱟᱫᱚ ᱟᱯᱮ ᱥᱮᱫ ᱫᱚ ᱪᱮᱫ ᱞᱮᱠᱟ ᱠᱚ ᱢᱮᱛᱟ ᱠᱚᱣᱟ ᱦᱟᱸᱜ?
ᱟᱨ ᱪᱮᱢᱮᱧ
ᱟᱸ ᱪᱮᱢᱮᱧ
ᱪᱮᱢᱮᱧ ᱦᱮᱸ
ᱪ ᱟᱨ ᱟᱫᱚ ᱟᱫᱚ ᱜᱚᱢᱠᱮ ᱟᱪᱷᱟ ᱵ ᱟᱫᱚ ᱚᱱᱮ ᱩᱱᱠᱩ ᱪᱮᱫ ᱚᱱᱟ ᱵᱤᱥ ᱵᱟ ᱨᱟᱠᱟ ᱠᱚᱜ-ᱟ ᱪᱮᱫ ᱥᱮ ᱪᱮᱫ ᱞᱮᱠᱟ?
ᱦᱮᱸ ᱩᱱᱠᱩ ᱫᱚ ᱵᱤᱥ ᱫᱚ ᱨᱟᱠᱟᱵ ᱠᱚᱜᱮᱭᱟ ᱩᱱᱠᱩ ᱫᱚ ᱟᱨᱚ ᱚᱱᱮ ᱩᱱᱠᱩ ᱡᱩᱫᱤ ᱵᱤᱧ ᱴᱷᱮᱡ ᱠᱚ ᱜᱮᱨ ᱦᱚᱪᱚᱼᱟ ᱛᱚ ᱛᱟᱦᱚᱞᱮ ᱚᱱᱟ ᱪᱮᱫ ᱪᱚᱝ ᱜᱷᱟᱥ ᱥᱮ ᱪᱮᱫ ᱪᱚ ᱢᱮᱱᱟᱜ ᱟᱠᱟᱫᱟ ᱚᱱᱠᱟ ᱚᱱᱟ ᱜᱷᱟᱥ ᱥᱮᱫ ᱠᱚ ᱪᱟᱞᱟᱜᱼᱟ ᱚᱸᱰᱮ ᱠᱚ ᱜᱤᱛᱤᱡ ᱵᱟᱲᱟᱭᱟ
ᱦᱩᱸ
ᱟᱨ ᱚᱱᱟ ᱛᱮᱜᱮ ᱩᱱᱠᱩᱣᱟᱜ ᱫᱚ ᱚᱱᱟ ᱪᱟᱵᱟᱜ ᱛᱟᱠᱚᱣᱟ
ᱚ
ᱧᱮᱞ ᱠᱟᱫ ᱠᱚ ᱜᱮᱭᱟ ᱚᱱᱠᱟ
ᱟᱪᱪᱷᱟ
ᱦᱩᱸ ᱾
ᱡ
ᱪᱮᱫ ᱵᱮᱱ ᱞᱟᱹᱭ ᱠᱮᱫᱟ?
ᱢᱮᱱ ᱫᱟᱞᱤᱧ ᱚᱱᱟ ᱜᱷᱟᱥ ᱪᱮᱫ ᱠᱚ ᱢᱮᱛᱟᱜᱼᱟ?
ᱵᱟ ᱚᱱᱟ ᱫᱚ ᱦᱟᱸᱜ ᱵᱟᱹᱞᱤᱧ ᱵᱟᱲᱟᱭ ᱟᱠᱟᱫᱟ ᱾
ᱚ ᱟᱪᱪᱷᱟ ᱪᱟ ᱪᱷᱟ, ᱟᱹᱞᱤᱧ ᱢᱟ ᱞᱤᱧ ᱢᱮᱱᱮᱫ ᱵᱟᱱᱣᱟᱲ ᱫᱚ ᱢᱟᱱᱮ ᱡᱚᱢ ᱵᱟᱲᱟ ᱦᱩᱭ ᱠᱟᱱ ᱜᱮᱭᱟ ᱛᱚ ᱵᱟᱱᱣᱟᱲ ᱠᱚ?
ᱚᱦᱚ, ᱵᱟᱹᱞᱤᱧ ᱵᱩᱡᱽ ᱫᱟᱲᱮᱭᱟᱫᱟ ᱪᱮᱫ ᱵᱮᱱ ᱞᱟᱹᱭ ᱠᱮᱫᱟ ᱵᱟᱱᱟ ᱦᱚᱲ ᱥᱮ ᱪᱮᱫ?
ᱵᱟᱱᱦᱟᱶᱟᱬ, ᱵᱟᱱᱶᱟᱬ ᱵᱟᱵᱮᱱ ᱵᱩᱡᱷᱟᱹᱣ ᱮᱫᱟ, ᱡᱮᱴᱟ ᱩᱱᱠᱩ ᱢᱟᱫ ᱢᱟᱫ ᱜᱟᱡᱟᱲ ᱨᱮ ᱡᱮ ᱪᱟ ᱢᱟᱜ ᱜᱟᱡᱟᱲ ᱠᱚᱨᱮ ᱥᱮ ᱫᱟᱨᱮ ᱪᱮᱛᱟᱱ ᱨᱮᱠᱚ ᱡᱮ ᱠᱚ ᱛᱩᱠᱟᱹ ᱵᱟᱲᱟᱭ ᱡᱮ ᱾ ᱢᱟᱱᱮ ᱚᱱᱮᱠᱴᱟ ᱜᱩᱲᱩ ᱞᱮᱠᱟ ᱧᱮᱞᱚᱜᱚᱜ-ᱟ, ᱩᱱᱠᱩ ᱫᱚ ᱵᱟᱱᱶᱟᱬ ᱠᱟᱱᱟ ᱠᱚ ᱾
ᱜᱩᱰᱩ ᱞᱮᱠᱟ ᱠᱚ ᱧᱮᱞᱚᱜ-ᱟ, ᱢᱟᱜ ᱚᱱᱛᱮ ᱠᱚ ᱛᱩᱠᱟᱹᱭᱟ ᱚᱱᱠᱟ ᱫᱚ ᱚᱠᱚᱨ ᱵᱟᱹᱞᱤᱧ ᱧᱮᱞ ᱟᱠᱟᱫ ᱠᱚᱣᱟ, ᱟᱨ ᱧᱩᱛᱩᱢ ᱦᱚᱸ ᱵᱟᱹᱞᱤᱧ ᱟᱸᱡᱚᱢ ᱟᱠᱟᱫᱟ ᱾
ᱡᱚᱢ ᱵᱟᱲᱟ ᱫᱚ ᱛᱟᱦᱚᱞᱮ ᱵᱟᱝ ᱦᱩᱭ ᱵᱟᱲᱟ ᱟᱠᱟᱱᱟ?
ᱵᱟ, ᱟᱨ ᱧᱩᱛᱩᱢ ᱦᱚᱸ ᱱᱟᱣᱟ ᱜᱮᱞᱤᱧ ᱟᱸᱡᱚᱢ ᱮᱫᱟ ᱚᱱᱟᱛᱮ ᱵᱟᱹᱞᱤᱧ ᱵᱩᱡᱽ ᱫᱟᱲᱮᱜ ᱠᱟᱱᱟ ᱾
ᱟᱪᱪᱷᱟ ᱪᱷᱟ ᱪᱷᱟ, ᱚ ᱾ ᱟᱪᱪᱷᱟ ᱾ ᱜᱚᱝᱠᱮ ᱟᱪᱪᱷᱟ ᱢᱟ ᱢᱮᱱᱫᱟᱹᱞᱤᱧ ᱡᱮ ᱵᱚᱞᱮ ᱟᱹᱵ ᱟᱵᱚ ᱢᱟ ᱥᱟᱵ ᱠᱟᱜ ᱢᱮ ᱤᱭᱟᱹ ᱜᱮᱵᱚᱱ ᱡᱚᱢᱮᱜ ᱠᱚᱣᱟ, ᱥᱩᱠᱨᱤ ᱠᱚ ᱵᱚᱱ ᱡᱚᱢᱮᱜ ᱠᱚᱣᱟ ᱴᱷᱤᱠ ᱜᱮᱭᱟ ᱾
ᱦᱳᱭ ᱾
ᱥᱩᱠᱨᱤ ᱠᱚᱵᱚᱱ ᱡᱚᱢᱮᱫ ᱠᱚᱣᱟ, ᱥᱮ ᱴᱷᱤᱠ ᱜᱮᱭᱟ ᱾
ᱦᱳᱭ ᱦᱳᱭ ᱾
ᱦᱮ ᱟᱫᱚ ᱚᱱᱟ ᱠᱚᱵᱚᱱ ᱡᱚᱢ ᱮᱫᱟ ᱢᱟᱱᱮ ᱟᱵᱚ ᱥᱟᱱᱛᱟᱞ ᱮᱴᱟᱜ ᱡᱟᱹᱛᱤ ᱠᱚ ᱱᱤᱭᱟᱹ ᱡᱤᱱᱤᱥ ᱠᱚ ᱡᱚᱢ ᱮᱫᱟ, ᱥᱮ ᱟᱵᱮᱱ ᱱᱤᱭᱟᱹ ᱠᱚ ᱪᱮᱫ ᱵᱤᱥᱚᱭ ᱨᱮ ᱪᱮᱫ ᱵᱮᱱ ᱜᱩᱱᱟᱹᱱᱚᱜ ᱠᱟᱱᱟ?
ᱱᱚᱣᱟ ᱡᱟᱦᱟᱸ ᱠᱚ ᱟᱵᱚ ᱵᱚᱱ ᱡᱚᱢᱮᱜ-ᱟ ᱱᱩᱠᱩ ᱜᱩᱰᱩ ᱥᱮ ᱥᱩᱠᱨᱤ ᱡᱤᱞ ᱠᱚ ᱥᱮ ᱟᱨᱦᱚᱸ ᱡᱟᱦᱟᱸᱱᱟᱜ ᱡᱤᱞ ᱠᱚ ᱦᱮᱸ ᱟᱫᱚ ᱥᱟᱱᱟᱢ ᱡᱟᱹᱛ ᱫᱚ ᱵᱟᱵᱩᱱ ᱥᱚᱢᱟᱱ ᱜᱮᱭᱟ ᱛᱚ, ᱩᱱᱠᱩ ᱦᱚᱸ ᱟᱞᱟᱫᱟ ᱡᱩᱫᱟᱹ ᱡᱩᱫᱟᱹ ᱡᱩᱫᱟᱹ ᱠᱚ ᱡᱚᱢ ᱜᱮᱭᱟ, ᱟᱫᱚ ᱡᱟᱦᱟᱸᱭ ᱟᱸ ᱡᱚᱢ ᱵᱟᱲᱟᱣ ᱠᱟᱫᱟ ᱠᱚ ᱥᱩᱠᱨᱤ ᱡᱤᱞ ᱢᱟᱱᱮ ᱜᱟᱛᱮ ᱠᱚᱦᱚᱸ ᱢᱮᱱᱟᱜ ᱟᱠᱟᱜ ᱠᱚᱣᱟ ᱾ ᱮᱴᱟᱜ ᱡᱟᱹᱛ ᱨᱮᱱ, ᱛᱚ ᱩᱝᱠᱩ ᱫᱚ ᱡᱚᱢ ᱠᱟᱛᱮᱫ ᱫᱚ ᱞᱟᱹᱭ ᱫᱟᱠᱚ ᱵᱟ ᱢᱚᱡᱽ ᱜᱮᱭᱟ ᱾ ᱩᱱᱫᱤᱱ ᱫᱚ ᱵᱟᱠᱚ ᱡᱚᱢ ᱵᱟᱲᱟ ᱠᱟᱫ ᱛᱟᱦᱮᱱ ᱛᱮ ᱵᱟᱠᱚ ᱡᱚᱢ ᱜᱮᱭᱟ, ᱟᱨ ᱩᱱᱠᱩ ᱡᱟᱦᱟᱸᱭ ᱢᱮᱱᱟᱜ ᱠᱟᱜ ᱠᱚᱣᱟ ᱮᱴᱟᱜ ᱡᱟᱹᱛ ᱩᱱᱠᱩ ᱫᱚ ᱡᱚᱢ ᱜᱮ ᱵᱟᱠᱚ ᱡᱚᱢᱟ ᱚᱱᱟ ᱫᱚ ᱢᱟᱱᱟᱣ ᱜᱮᱭᱟ ᱠᱚ ᱡᱮ ᱱᱚᱣᱟ ᱡᱤᱞ ᱫᱚ ᱵᱟᱞᱮ ᱡᱚᱢ ᱜᱮᱭᱟ ᱾ ᱟᱨ ᱢᱤᱫ ᱵᱟᱨ ᱫᱚ ᱚᱱᱠᱟ ᱜᱮ ᱵᱟᱠᱚ ᱢᱟᱱᱟᱣᱟ ᱡᱚᱢ ᱜᱮᱭᱟ ᱠᱚ ᱾ ᱛᱚᱵᱮ ᱡᱤᱞ ᱠᱟᱱᱟ ᱛᱚ ᱱᱚᱣᱟ ᱫᱚ ᱟᱞᱮ, ᱟᱯᱮ ᱯᱮ ᱡᱚᱢ ᱫᱟᱲᱮᱜ ᱠᱟᱱᱟ ᱛᱚ ᱟᱞᱮ ᱪᱮᱫᱟᱜ ᱵᱟᱞᱮ ᱡᱚᱢᱟ? ᱱᱚᱣᱟ ᱫᱚ ᱱᱤᱡᱮ ᱴᱷᱮᱡ ᱜᱮ ᱤᱭᱟᱹ ᱠᱟᱱᱟ, ᱢᱱᱮ ᱡᱚᱢ ᱞᱮᱠᱷᱟᱡ ᱜᱮ ᱾
ᱦᱩᱸ ᱦᱩᱸ ᱾
ᱚᱱᱟ ᱫᱚ ᱩᱱᱟᱹᱜ ᱫᱚ ᱵᱟᱝ ᱤᱭᱟᱹᱜ-ᱟ ᱾ ᱟᱫᱚ ᱡᱟᱦᱟᱸᱭ ᱪᱮᱫ ᱞᱮᱠᱟ ᱮᱢᱟᱜ ᱠᱚᱭ? ᱚᱠᱚᱭᱟᱜ ᱡᱟᱹᱛ ᱥᱮ ᱚᱠᱚᱭᱟᱜ ᱫᱷᱚᱨᱚᱢ ᱩᱱᱤ ᱫᱚᱭ ᱢᱮᱱᱟ ᱟᱞᱮ ᱫᱚ ᱱᱚᱣᱟ ᱫᱚ ᱵᱟᱞᱮ ᱡᱚᱢᱟ᱾ ᱟᱞᱮ ᱫᱚ ᱢᱟᱱᱟᱣᱟᱞᱮ ᱚᱱᱠᱟᱜᱮ, ᱚᱱᱠᱟᱜᱮ ᱱᱤᱭᱚᱢ ᱠᱚ ᱢᱮᱱᱟᱜ ᱟᱠᱟᱫ ᱛᱟᱠᱚᱣᱟ᱾
ᱟᱪᱪᱷᱟ ᱟᱪᱪᱷᱟ ᱟᱹᱰᱤ ᱴᱷᱤᱠ ᱜᱮᱵᱮᱱ ᱞᱟᱹᱭ ᱠᱮᱫᱟ ᱟᱫᱚ, ᱟᱹᱞᱤᱧ ᱞᱤᱧ ᱢᱮᱱ ᱵᱟᱲᱟᱭ ᱮᱫᱟ᱾ ᱦᱮᱸ ᱚᱱᱮ ᱡᱤᱵᱚᱱ ᱜᱮ᱾ ᱠᱤ ᱡᱟᱜᱟ ᱡᱟᱜᱟ ᱨᱮᱱ ᱫᱚ ᱢᱟᱱᱮ ᱦᱚᱲ ᱠᱚᱦᱚᱸ, ᱟᱵᱚ ᱥᱟᱱᱛᱟᱞ ᱠᱚᱦᱚᱸ, ᱢᱟᱱᱮ
ᱦᱮᱸ᱾
ᱵᱤᱧ ᱠᱚᱦᱚᱸ ᱠᱚ ᱡᱚᱢ ᱠᱚ ᱜᱮᱭᱟ, ᱵᱤᱧ ᱨᱚᱴᱮ ᱛᱟᱯᱚᱨᱮ ᱩᱱᱠᱩ ᱛᱚᱨᱦᱚᱫ᱾ ᱛᱚᱨᱦᱚᱫ ᱢᱟᱱᱮᱢ ᱵᱩᱡᱽ ᱫᱟᱲᱮᱭᱫᱟ ᱛᱚᱨᱦᱚᱫ᱾
ᱦᱮᱸ ᱛᱚᱨᱦᱚᱫ ᱫᱚ ᱧᱮᱞ ᱦᱚᱞᱤᱧ ᱧᱮᱞ ᱟᱠᱟᱫ ᱠᱚᱣᱟ, ᱡᱚᱢ ᱦᱚᱸ ᱦᱩᱭ ᱟᱠᱟᱱᱟ᱾
ᱮᱸᱻ ᱛᱚ ᱚᱱᱟ ᱠᱚ ᱜᱮ ᱚᱱᱟ ᱠᱚᱫᱚ ᱡᱚᱢ ᱵᱟᱲᱟ ᱦᱩᱭ ᱟᱠᱟᱱᱟ ᱥᱮ ᱵᱟᱝ?
ᱦᱮᱸ ᱱᱚᱣᱟ ᱠᱚᱫᱚ ᱡᱚᱢ ᱦᱩᱭ ᱟᱠᱟᱱᱟ। ᱞᱟᱦᱟ ᱛᱮ ᱱᱮᱛᱟᱨ ᱫᱚ ᱵᱟᱝ ᱦᱩᱭᱩᱜ ᱠᱟᱱᱟ।
ᱟᱪᱪᱷᱟ।
ᱟᱯᱮ ᱫᱚ ᱮᱠᱷᱚᱱ, ᱦᱮᱸ ᱞᱟᱹᱭ ᱵᱤᱱ।
ᱢᱮᱱᱮᱫ ᱠᱟᱱᱟ ᱛᱚᱨᱦᱚᱫ ᱥᱮ ᱵᱟᱝ ᱢᱟᱱᱮ ᱛᱚᱨᱦᱚᱫ। ᱫᱚ ᱡᱟᱭ ᱟᱭᱢᱟ ᱡᱟᱭᱜᱟ ᱨᱮ ᱟᱭᱢᱟ ᱨᱚᱠᱚᱢ ᱠᱚ ᱦᱩᱭ ᱠᱚᱣᱟ ᱟᱫᱚ ᱚᱱᱮ ᱚᱱ ᱫᱚ ᱚᱠᱟ ᱞᱮᱠᱟ ᱠᱟᱛᱮᱜ ᱠᱚ ᱵᱮᱱᱟᱣᱮᱫ ᱠᱚᱣᱟ
ᱦᱮᱸ ᱟᱞᱮ ᱫᱚ ᱚᱱᱠᱟ ᱜᱮ ᱤᱭᱟᱹ ᱠᱚ ᱜᱚᱡ ᱠᱚᱣᱟᱞᱮ। ᱫᱟᱞ ᱠᱟᱛᱮᱸᱫ ᱥᱮ ᱤᱭᱟᱹ ᱠᱟᱛᱮ ᱚᱱᱠᱟ ᱠᱷᱮᱛ ᱠᱚᱨᱮ ᱥᱮ ᱡᱟᱦᱟᱱᱟᱜ ᱚᱱᱠᱟ ᱫᱟᱜ ᱡᱟᱭᱜᱟ ᱨᱮ ᱚᱱᱟ ᱠᱚᱨᱮ ᱠᱚ ᱛᱟᱦᱮᱸᱱ ᱜᱮᱭᱟ ᱛᱚ ᱟᱫᱚ ᱴᱷᱮᱝᱜᱟᱛᱮ ᱫᱟᱞ ᱠᱟᱛᱮ ᱜᱚᱡ ᱠᱟᱛᱮ ᱟᱫᱚ ᱩᱨ ᱠᱚᱣᱟᱞᱮ, ᱪᱷᱩᱞᱟᱹᱣ ᱠᱚᱣᱟᱞᱮ ᱛᱟᱨᱯᱚᱨ ᱩᱱᱠᱩ ᱫᱚ ᱥᱤᱲᱤᱡ ᱧᱚᱜ ᱜᱮᱭᱟ ᱠᱚ ᱛᱚ ᱟᱫᱚ ᱡᱚᱛᱚ ᱦᱚᱲ ᱫᱚ ᱚᱱᱠᱟ ᱵᱟᱠᱚ ᱡᱚᱢ ᱜᱮᱭᱟ ᱥᱤᱲᱤᱡ ᱥᱚ ᱠᱚᱜᱮᱭᱟ ᱟᱫᱚ
ᱦᱩᱸ ᱦᱩᱸ।
ᱚᱱᱠᱟᱜᱮ ᱢᱚᱥᱞᱟ ᱠᱚ ᱞᱟᱜᱟᱣ ᱠᱟᱛᱮᱜ ᱚᱱᱠᱟᱜᱮ ᱩᱛᱩ ᱠᱚ ᱦᱩᱭᱩᱜ-ᱟ ᱡᱚᱢ ᱵᱟᱲᱟ ᱦᱩᱭ ᱟᱠᱟᱱ ᱜᱮᱭᱟ। ᱟᱯᱮ ᱫᱚ ᱪᱮᱫ ᱞᱮᱠᱟ ᱩᱱᱠᱩ ᱤᱭᱟᱹ᱾ ᱵᱟᱹᱨᱩᱰᱟᱝ ᱠᱚ ᱥᱮ ᱩᱱᱠᱩ ᱠᱚ ᱜᱚᱡ ᱯᱮ ᱪᱟᱞᱟᱜ ᱜᱮᱭᱟ?
ᱚ ᱟᱫᱚ ᱚᱱᱮ ᱡᱮᱴᱟ ᱵᱮᱱ ᱞᱟᱹᱭ ᱠᱮᱫᱟ ᱵᱟᱹᱨᱩ ᱰᱟᱝ ᱠᱚᱫᱚ ᱟᱞᱮ ᱫᱚ ᱚᱱᱠᱟᱞᱮ ᱜᱚᱡ ᱠᱚᱣᱟᱞᱮ ᱠᱤ ᱤᱭᱟ ᱜᱚᱡ ᱵᱟᱲᱟ ᱠᱟᱛᱮ ᱢᱚᱸᱡᱽ ᱛᱮ ᱠᱷᱟᱞ ᱠᱚᱣᱟᱞᱮ ᱠᱷᱟᱹᱞᱤ ᱵᱩᱞᱩ ᱛᱮᱞᱮ ᱡᱚᱢ ᱵᱩᱞᱩ ᱛᱮ ᱮᱱᱮ ᱤᱭᱟᱹ ᱠᱟᱛᱮᱜ ᱢᱚᱸᱡᱽ ᱛᱮ ᱵᱮᱞᱮᱰ ᱛᱮ ᱠᱷᱟᱞ ᱵᱟᱲᱟ ᱠᱟᱛᱮ ᱛᱟᱨ ᱯᱚᱨᱮ ᱜᱮᱫ ᱠᱟᱛᱮᱫ ᱟᱫᱚ ᱛᱚᱨᱦᱚᱸᱫ ᱚᱱᱠᱟᱜ ᱜᱮ ᱢᱟᱱᱮ ᱜᱚᱡ ᱵᱟᱲᱟ ᱠᱟᱛᱮᱫ ᱵᱚᱦᱚᱜ ᱛᱮ ᱡᱮᱴᱟ ᱢᱮᱱᱟᱜ ᱛᱟᱠᱚᱣᱟ ᱜᱮᱛ ᱜᱤᱲᱤ ᱵᱚᱦᱚᱜ ᱜᱮᱫ ᱜᱮᱹᱰᱤ ᱚᱱᱟ ᱫᱚ ᱪᱟᱞᱟᱣ ᱛᱚᱯᱟ ᱠᱟᱛᱮ ᱛᱚᱯᱟ ᱠᱟᱛᱮ ᱠᱚ ᱦᱩᱭᱩᱜ-ᱟ। ᱠᱷᱟᱞ ᱥᱟᱯᱷᱟ ᱠᱟᱛᱮ ᱟᱹᱨᱩᱯ ᱯᱚᱨᱮ ᱛᱟᱭᱚᱢ ᱛᱮ ᱚᱱᱮ